ᱦᱮᱞᱳ ᱦᱮᱸ ᱡᱚᱦᱟᱸᱨ ᱜᱮ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱱᱟᱯᱟᱭ ᱵᱟᱲᱟ ᱜᱮ ᱱᱚᱣᱟ ᱫᱷᱟᱹᱵᱤᱡ ᱫᱚ ᱡᱚᱛᱚ ᱦᱚᱲ ᱜᱮ ᱱᱟᱯᱟᱭ ᱵᱟᱲᱟ ᱜᱮ ᱚᱲᱟᱜ ᱦᱚᱲ ᱠᱚ ᱦᱚᱸ
ᱟᱪᱪᱷᱟ ᱟᱪᱪᱷᱟ
ᱦᱩᱸ ᱟᱵᱮᱱ ᱨᱮᱱ ᱚᱲᱟᱜ ᱦᱚᱲ ᱠᱚ ᱫᱚ ᱱᱟᱯᱟᱭ ᱵᱟᱲᱟ ᱜᱮᱭᱟ
ᱦᱮᱸ ᱟᱹᱞᱤᱧ ᱦᱚᱸ ᱱᱟᱯᱟᱭ ᱵᱟᱲᱟ ᱜᱮ ᱚᱲᱟᱜ ᱨᱮᱱ ᱦᱚᱲ ᱦᱚᱸ ᱡᱚᱛᱚ ᱜᱮ ᱱᱟᱯᱟᱭ ᱜᱮ ᱮᱠᱷᱚᱱ ᱫᱚ ᱟᱨ ᱞᱟᱹᱭ ᱵᱮᱱ ᱢᱟ ᱫᱟᱜ ᱡᱟᱹᱲᱤ ᱠᱚ ᱚᱠᱟ ᱞᱮᱠᱟ
ᱫᱟᱜ ᱡᱟᱹᱲᱤ ᱢᱟ ᱥᱮᱛᱟᱜ ᱠᱷᱚᱱᱮ ᱮᱢᱚᱱ ᱮ ᱟᱨᱟᱢᱵᱷᱚ ᱟᱠᱟᱫᱼᱟᱭ ᱪᱮᱫ ᱞᱤᱧ ᱞᱟᱹᱭᱟ ᱩᱰᱩᱠ ᱦᱚᱸ ᱵᱟᱭ ᱩᱰᱩᱠ ᱦᱚᱪᱚᱜ ᱠᱟᱱᱟᱭ ᱚᱠᱟ ᱥᱮᱫ ᱦᱚᱸ ᱵᱟᱝ ᱵᱟᱡᱟᱨ ᱥᱮᱫ ᱦᱚᱸ ᱵᱟᱝ ᱢᱟᱴᱷ ᱥᱮᱫ ᱦᱚᱸ ᱵᱟᱝ ᱱᱤᱛᱚᱜ ᱫᱷᱟᱹᱵᱤᱡ ᱦᱚᱭ ᱫᱟᱲᱮᱭᱟᱜ ᱜᱮᱭᱟ ᱮᱠᱷᱚᱱᱳ ᱡᱮ ᱛᱟᱨᱟᱥᱤᱧ ᱵᱮᱲᱟ ᱵᱟᱦᱨᱮ ᱥᱮᱫ ᱩᱰᱩᱠᱚᱜ ᱦᱩᱭᱩᱜᱼᱟ ᱪᱟ ᱧᱩ ᱠᱚ ᱚᱱᱟ
ᱫᱟᱜ ᱡᱟᱹᱲᱤ ᱫᱚ ᱥᱮᱛᱟᱜ ᱠᱷᱚᱱ ᱜᱮ ᱢᱮᱱᱟᱜ ᱟᱠᱟᱫᱟ ᱥᱮᱛᱟᱜ ᱠᱷᱚᱡ ᱜᱮ ᱚᱝᱠᱟ ᱧᱩᱨᱩᱜ ᱠᱟᱱ ᱜᱮᱭᱟ ᱡᱷᱤᱯ ᱡᱷᱤᱯᱤᱨ ᱡᱷᱤᱯᱤᱨ ᱮ ᱫᱟᱜ ᱮᱫ ᱜᱮᱭᱟᱭ ᱨᱤᱢᱤᱞ ᱦᱮᱸ ᱨᱤᱢᱤᱞ ᱠᱚ ᱚᱴᱟᱝ ᱵᱟᱲᱟᱭ ᱠᱟᱱᱟ ᱛᱚ ᱟᱫᱚ ᱚᱱᱟ ᱡᱟᱦᱟᱸ ᱠᱚ ᱢᱮᱛᱟᱜ ᱠᱟᱱᱟ ᱮᱠᱫᱚᱢ ᱜᱷᱳᱨ ᱵᱚᱨᱥᱟ ᱨᱮᱱᱟᱜ ᱡᱟᱦᱟᱸ ᱯᱤᱱ ᱚᱱᱮ ᱚᱝᱠᱟᱭ ᱮᱦᱚᱵ ᱠᱟᱫᱟ ᱨᱤᱢᱤᱞ ᱪᱤᱠᱟ ᱦᱮᱡ ᱜᱚᱫᱚᱜ ᱠᱟᱱᱟ ᱡᱷᱟᱨ ᱡᱷᱟᱨ ᱡᱷᱟᱨ ᱡᱷᱟᱨ ᱫᱟᱜ ᱧᱩᱨᱩᱜ ᱠᱟᱱᱟ ᱦᱮᱸ ᱚᱱᱮ ᱚᱱᱠᱟ
ᱟᱫᱚ ᱱᱚᱣᱟ ᱫᱚ ᱱᱟᱠᱷᱟᱡ ᱱᱤᱢᱱᱚ ᱪᱟᱯ ᱥᱮ ᱪᱮᱜ ᱠᱚ ᱞᱟᱹᱭᱮᱜᱼᱟ ᱛᱚ ᱱᱟᱜᱼᱠᱷᱟᱡ ᱥᱳᱢᱵᱟᱨ ᱯᱚᱨᱡᱚᱱᱛᱚ ᱛᱟᱦᱮᱸᱱᱟ ᱫᱮᱠᱷᱟ ᱡᱟᱠ ᱜᱟᱯᱟ ᱪᱮᱫ ᱪᱤᱠᱟᱹᱜ ᱠᱟᱱᱟ
ᱦᱮᱸ ᱦᱮᱸ ᱛᱟᱦᱮᱸᱱ ᱫᱚ ᱦᱟᱸᱜ ᱛᱟᱦᱮᱸᱱ ᱜᱮᱭᱟ ᱦᱟᱸᱜ ᱚᱵᱷᱟᱣ ᱢᱟ ᱚᱝᱠᱟ ᱜᱮ ᱧᱮᱞᱚᱜ ᱠᱟᱱᱟ᱾ ᱜᱟᱯᱟ ᱫᱷᱟᱹᱨᱤᱡ ᱫᱚ ᱛᱟᱦᱮᱸᱱᱟ ᱦᱟᱸᱜ
ᱟᱫᱚ ᱚᱱᱟ ᱵᱚᱨᱥᱟ ᱨᱮ ᱫᱟᱜ ᱪᱚ ᱵᱟᱝ ᱪᱚᱝ ᱞᱟᱦᱟ ᱨᱮᱜᱮ ᱫᱟᱜ ᱠᱟᱜ ᱠᱟᱱᱟᱭ᱾
ᱦᱮᱸ ᱢᱤᱫ ᱵᱟᱨ ᱵᱚᱪᱷᱚᱨ ᱢᱟ ᱚᱝᱠᱟ ᱜᱮ ᱛᱟᱵ ᱟᱠᱟᱱᱟ ᱛᱚ ᱢᱟᱱᱮ ᱵᱚᱨᱥᱟ ᱚᱱᱟ ᱞᱟᱦᱟᱨᱮ ᱫᱚᱢᱮ ᱚᱱᱮ ᱫᱟᱜ ᱠᱮᱫᱟ ᱟᱨ ᱦᱩᱲᱩ ᱦᱩ ᱠᱚ ᱚᱱᱮ ᱢᱟᱱᱮ ᱨᱚᱦᱚᱭ ᱛᱟᱭᱚᱢ ᱢᱟ ᱫᱟᱜ ᱦᱚᱸ ᱵᱟᱹᱱᱩᱜ ᱪᱮᱫ ᱦᱚᱸ ᱵᱟᱹᱱᱩᱜ ᱦᱩᱲᱩ ᱠᱚ ᱟᱫᱚ ᱚᱱᱮ ᱚᱝᱠᱟ ᱜᱚᱥᱚᱜ ᱵᱟᱝ ᱫᱚ ᱜᱚᱡᱚᱜ ᱠᱟᱱ ᱛᱟᱦᱮᱸᱫ
ᱦᱮᱸ ᱟᱫᱚ ᱚᱱᱟ ᱜᱮ ᱱᱟᱠᱷᱟᱡ ᱫᱚ ᱦᱟᱸ ᱦᱳᱭ ᱟᱫᱚ ᱱᱟ ᱨᱚᱦᱚᱭ ᱥᱚᱢᱚᱭ ᱜᱮ ᱱᱟ ᱠᱷᱟᱡ ᱫᱟᱜ ᱛᱮᱫᱚ ᱵᱟᱝ ᱧᱟᱢᱚᱜᱼᱟ ᱟᱨ ᱠᱷᱟᱡ
ᱦᱮᱸ ᱦᱮᱸ ᱦᱮᱸ ᱟᱫᱚ ᱚᱱᱛᱮ ᱫᱚ ᱱᱚᱣᱟ ᱵᱚᱨᱥᱟ ᱨᱮᱜᱮ ᱯᱮ ᱪᱟᱥᱟ ᱥᱮ ᱨᱟᱵᱟᱝ ᱡᱚᱠᱷᱮᱡ ᱫᱷᱚᱨᱚᱱ ᱡᱚᱠᱷᱮᱡ ᱦᱚᱸ
ᱵᱟ ᱟᱞᱮ ᱥᱮᱫ ᱫᱚ ᱵᱟᱨ ᱥᱮᱨᱢᱟᱨᱮ ᱵᱟᱨᱫᱷᱟᱣ ᱜᱮᱞᱮ ᱪᱟᱥᱟ᱾ ᱫᱷᱚᱨᱚ ᱨᱮ ᱵᱟᱹᱨᱥᱤᱧ ᱨᱮ ᱵᱚᱨᱥᱟ ᱨᱮᱦᱚᱸ ᱱᱤᱛᱚᱜ
ᱚ
ᱟ ᱟ ᱛᱚ ᱟᱞᱮ ᱫᱚ ᱛᱚᱞᱟ ᱠᱚᱫᱚ ᱮᱠᱷᱚᱱᱚ ᱠᱟᱹᱡ ᱠᱟᱹᱡ ᱠᱟᱹᱴᱤᱡ ᱜᱮᱭᱟ ᱟᱨᱠᱤ ᱚᱱᱟ ᱠᱷᱟᱹᱛᱤᱨ ᱮᱠᱷᱚᱱᱚ ᱟᱣᱨᱤ ᱞᱮ ᱟᱨᱚᱢᱵᱚ ᱫᱟᱲᱮᱜᱼᱟ ᱮᱠᱷᱚᱱ ᱦᱚᱸ᱾
ᱚ ᱦᱮᱸ ᱦᱮᱸ ᱦᱮᱸ
ᱱᱚᱜᱼᱚᱭ ᱟᱢᱵᱟᱵᱩᱛᱤ ᱠᱚ ᱯᱟᱨᱚᱢᱱᱟ ᱛᱚ ᱟᱢᱵᱟᱵᱩᱛᱤ ᱠᱚ ᱯᱟᱨᱚᱢ ᱠᱟᱛᱮᱜ ᱡᱚᱢ ᱵᱟᱲᱟ ᱠᱟᱛᱮᱜ ᱜᱮ ᱛᱚᱞᱟ ᱠᱚᱞᱮ ᱜᱤᱲᱤᱭ ᱠᱟᱜᱼᱟ᱾
ᱟᱪᱪᱷᱟ
ᱞᱟᱹᱭ ᱞᱮᱠᱷᱟᱱ ᱛᱚᱞᱟ ᱠᱚᱫᱚ ᱦᱩᱰᱤᱧ ᱜᱮ ᱛᱟᱞᱮᱭᱟ ᱟᱫᱚ ᱠᱷᱮᱛ ᱨᱮᱫᱚᱢᱟ ᱫᱟᱜ ᱢᱟ ᱢᱮᱱᱟᱜ ᱜᱮᱭᱟ ᱟᱫᱚ ᱫᱟᱜ ᱛᱟᱦᱮᱸ ᱠᱟᱛᱮ ᱪᱮᱜ ᱮᱢ ᱪᱤᱠᱟᱹᱭᱟ ᱛᱚᱞᱟ ᱵᱟᱝ ᱦᱟᱨᱟ ᱞᱮᱱᱠᱷᱟᱡ ᱫᱚ᱾
ᱦᱳᱭ ᱦᱳᱭ ᱦᱳᱭ ᱦᱮᱸ ᱟᱫᱚ ᱡᱟᱦᱟᱸᱭ ᱠᱚ ᱚᱱᱟ ᱥᱩᱨ ᱫᱤᱱ ᱠᱚ ᱟᱯᱷᱚᱨ ᱠᱟᱫᱟ ᱩᱝᱠᱩ ᱠᱚᱫᱚ ᱵᱟᱝ ᱦᱟᱨᱟ ᱞᱮᱱᱠᱷᱟᱱ ᱫᱚ ᱚᱥᱩᱵᱤᱫᱷᱟ ᱜᱮᱭᱟ ᱥᱮ᱾
ᱟᱨ ᱦᱟᱱᱟ ᱨᱩᱱᱦᱤ ᱠᱚᱨᱮ ᱡᱟᱦᱟᱸᱭ ᱠᱚᱠᱚ ᱟᱯᱷᱚᱨ ᱵᱟᱲᱟ ᱠᱟᱫᱟ ᱩᱱᱠᱩ ᱠᱚᱫᱚ ᱮᱱᱛᱮ ᱨᱮᱦᱚᱸ ᱪᱟᱥ ᱢᱟᱱᱮ ᱨᱚᱦᱚᱭ ᱜᱟᱱᱚᱜ ᱞᱮᱠᱟ ᱦᱩᱭ ᱠᱟᱱᱟ ᱛᱟᱠᱚᱣᱟ᱾
ᱦᱳᱭ ᱚᱱᱠᱟ ᱫᱚ ᱟᱫᱚ ᱩᱱᱠᱩ ᱫᱚ ᱠᱷᱮᱛ ᱠᱚᱨᱮ ᱡᱩᱫᱤ ᱠᱚ ᱢᱤᱜ ᱪᱟᱥ ᱠᱟᱛᱮ ᱠᱚ ᱥᱤᱭᱟ ᱟ ᱚᱱᱛᱮ ᱫᱚ ᱩᱝᱠᱩ ᱫᱚ ᱴᱷᱤᱠ ᱜᱮ ᱛᱟᱠᱚᱣᱟ ᱛᱚ᱾ ᱚᱱᱛᱮ ᱜᱮ ᱴᱷᱤᱠ ᱦᱩᱭᱩᱜ ᱛᱟᱠᱚᱣᱟ᱾ ᱟᱫᱚ ᱟᱞᱮ ᱥᱮᱜ ᱫᱚ ᱱᱟᱜ ᱠᱷᱟᱡ ᱦᱮᱸᱥᱮ ᱟᱢᱵᱟᱵᱚᱛᱤ ᱡᱚᱢ ᱠᱟᱛᱮᱜ ᱠᱚ ᱠᱚᱨᱟᱣ ᱠᱮᱜᱼᱟ᱾ ᱦᱠᱟᱞᱮ ᱟᱯᱮ ᱥᱛᱮ ᱛᱟᱦᱚᱞᱮ ᱦᱟᱱ ᱦᱟᱱᱮ ᱨᱩᱦᱱᱤ ᱡᱚᱢ ᱠᱟᱛᱮᱨ ᱯᱮ ᱜᱤᱰᱤᱭ ᱠᱟᱜᱼᱟ ᱛᱚᱞᱟ ᱠᱚᱫᱚ ᱛᱟᱦᱞᱮ?
ᱦᱮᱸ ᱡᱟᱦᱟᱸᱭ ᱠᱚᱫᱚ ᱨᱩᱱᱤ ᱠᱚᱨᱮ ᱜᱮ ᱟᱫᱚ ᱟᱢᱵᱟᱵᱚᱛᱤ ᱫᱚ ᱚᱱᱛᱮ ᱫᱚ ᱠᱟᱡᱟᱠ ᱜᱮᱯᱮ ᱢᱟᱱᱟᱣᱛᱮ ᱪᱮᱫ
ᱦᱮᱸ ᱟᱢᱵᱟᱵᱚᱛᱤ ᱞᱮ ᱠᱟᱹᱡ ᱞᱮ ᱢᱟᱱᱟᱣ ᱵᱟᱲᱟ ᱠᱮᱫᱟ ᱟᱞᱮ ᱫᱚ᱾
ᱦᱮᱸ ᱦᱮᱸ ᱮᱸ ᱩᱞ ᱠᱚᱫᱚ ᱡᱚᱢ ᱵᱟᱲᱟ ᱦᱩᱭᱮᱱ ᱜᱮᱭᱟ ᱱᱚᱣᱟ ᱠᱚᱨᱮ ᱦᱚᱸ᱾ ᱟᱫᱚ ᱱᱤᱭᱟᱹ ᱫᱷᱟᱣ ᱫᱚ
ᱠᱟᱱᱴᱷᱟᱲ ᱵᱮᱞᱮ ᱫᱚ
ᱠᱟᱱᱴᱷᱟᱲ ᱫᱚ ᱵᱟᱝ ᱡᱚᱢ ᱦᱩᱭ ᱠᱟᱱᱟ ᱦᱟᱸᱜ ᱩᱞ ᱫᱚ ᱡᱚᱢ ᱵᱟᱲᱟ ᱦᱩᱭᱮᱱ ᱜᱮᱭᱟ ᱠᱟᱡᱟᱠ ᱜᱮ ᱦᱮᱸᱜ ᱮᱦᱮᱸᱜ ᱮᱦᱮᱸᱜ
ᱦᱮᱸ ᱟᱫᱚ ᱱᱚᱰᱮ ᱚᱱᱮ ᱵᱟᱨᱭᱟ ᱵᱟᱜᱟᱱ ᱢᱮᱱᱟᱜ ᱠᱟᱫᱟ ᱩᱞ ᱵᱟᱜᱟᱱ
ᱟᱪᱪᱷᱟ
ᱦᱩᱸ ᱟᱫᱚ ᱚᱸᱰᱮ ᱠᱷᱚᱱᱟᱜ ᱜᱮ ᱠᱤᱪᱷᱩ ᱫᱚ ᱛᱤᱭᱟᱹᱜ ᱠᱚ ᱦᱩᱭᱩᱜ ᱠᱟᱱ ᱛᱟᱦᱮᱸᱱᱟ᱾ ᱟᱫᱚ ᱦᱚᱲᱟᱜ ᱵᱟᱜᱟᱱ ᱠᱟᱱ ᱜᱮᱭᱟ ᱟᱫᱚ ᱢᱤᱜ ᱫᱷᱟᱨᱮ ᱫᱚ ᱦᱚᱲ ᱫᱚ ᱵᱟᱠᱚ ᱛᱟᱦᱮᱱ ᱛᱟᱦᱮᱸᱜ ᱟᱨ ᱢᱤᱜ ᱫᱷᱟᱨᱮ ᱫᱚᱠᱚ ᱛᱟᱦᱮᱱᱟ ᱟᱨ ᱡᱟᱦᱟᱸ ᱥᱮᱜ ᱵᱟᱠᱚ ᱛᱟᱦᱮᱱᱟ ᱚᱱᱛᱮ ᱠᱷᱚᱡ ᱞᱮ ᱛᱤᱭᱟᱹᱜ ᱟᱹᱜᱩᱭᱮᱫ ᱛᱟᱦᱮᱱᱟ ᱩᱠᱷᱩ ᱩᱠᱷᱩ ᱦᱮᱸ ᱟᱹᱰᱤ ᱞᱟᱹᱴᱩ ᱵᱟᱜᱟᱱ ᱢᱮᱱᱟᱜᱼᱟ᱾
ᱦᱮᱸ ᱛᱟᱦᱞᱮ ᱛᱟᱦᱞᱮ ᱵᱷᱟᱜᱤ ᱯᱮ ᱢᱟᱱᱟᱣ ᱠᱮᱫᱟ ᱩᱞ ᱟᱛᱮᱜ ᱜᱮ? ᱟᱵᱟᱵᱚᱛᱤ ᱫᱚ ᱟᱪᱪᱷᱟ ᱚᱱᱟ ᱩᱞ ᱫᱚ ᱚᱱᱟ ᱩᱞ ᱚᱱᱟ ᱩᱞ ᱵᱟᱜᱟᱱ ᱫᱚ ᱛᱟᱞᱦᱮ ᱤᱭᱟᱹ ᱚᱱᱟ ᱫᱚ ᱤᱭᱟᱹ ᱠᱟᱱ ᱢᱟᱱᱮ ᱵᱷᱟᱜᱮ ᱩᱞ ᱜᱮ ᱠᱟᱱᱟ ᱥᱮ
ᱦᱮᱸ ᱵᱷᱟᱜᱤ ᱩᱞ ᱡᱚᱛᱚ ᱠᱚᱞᱚᱢ ᱩᱞ ᱡᱟᱦᱟᱸ ᱠᱚ ᱢᱮᱛᱟᱜ ᱠᱟᱱᱟ ᱵᱟᱝ
ᱦᱮᱸ ᱦᱮᱸ ᱠᱚᱞᱚᱢ
ᱚᱱᱟ ᱫᱚ ᱯᱚᱧᱪᱟᱭᱮᱛ ᱠᱷᱚᱱᱟᱜ ᱠᱚ ᱨᱚᱦᱚᱭ ᱞᱮᱫᱟ ᱠᱚ
ᱟᱪᱪᱷᱟ
ᱦᱮᱸ ᱟᱫᱚ ᱯᱚᱧᱪᱟᱭᱮᱛ ᱠᱷᱚᱱᱟᱜ ᱠᱚ ᱨᱚᱦᱚᱭ ᱞᱮᱜ ᱠᱷᱟᱡ ᱫᱚ ᱢᱤᱜ ᱫᱷᱟᱨᱮ ᱱᱟᱠᱷᱟ ᱨᱮᱱᱟᱜ ᱫᱚ ᱢᱚᱴᱟᱢᱩᱴᱤ ᱳᱭ ᱳᱭ ᱵᱷᱟᱹᱜᱤ ᱩᱛᱟᱹᱨ ᱜᱮ ᱢᱮᱱᱟᱜ ᱟᱠᱟᱫᱟ ᱯᱨᱟᱭ ᱥᱟᱛ ᱟᱴ ᱵᱤᱜᱷᱟ ᱜᱟᱱ ᱡᱟᱭᱜᱟ ᱢᱤᱞᱟᱹᱣ ᱛᱮ ᱩᱞ ᱫᱟᱨᱮ ᱢᱮᱱᱟᱜ ᱟᱠᱟᱫᱟ ᱟᱫᱚ ᱢᱤᱫ ᱦᱮᱸ ᱦᱮᱸ ᱥᱟᱛ ᱟᱴ ᱵᱤᱜᱽᱼᱼ ᱡᱟᱭᱜᱟ ᱟᱛᱮ ᱩᱞ ᱵᱟᱜᱟᱱ ᱠᱟᱱᱟ ᱟᱫᱚ ᱢᱤᱫ ᱫᱷᱟᱨᱮ ᱡᱟᱦᱟᱸ ᱢᱮᱱᱟᱜ ᱠᱟᱫᱟ ᱚᱱᱛᱮ ᱫᱚ ᱚᱱᱛᱮ ᱫᱚ ᱢᱟᱱᱮ ᱞᱚᱠ ᱜᱮ ᱛᱟᱸᱦᱮᱱᱟ ᱪᱟᱹᱵᱤ ᱠᱚ ᱞᱟᱜᱟᱣ ᱠᱟᱜᱼᱟ, ᱛᱟᱞᱟ ᱠᱟᱜ ᱟᱠᱚ ᱚᱱᱛᱮ ᱫᱩᱣᱟᱹᱨ ᱠᱚ ᱢᱮᱱᱟᱜ ᱠᱟᱫᱟ ᱛᱚ᱾ ᱟᱨ ᱜᱷᱮᱨᱟ ᱜᱮᱭᱟ ᱟᱨ ᱢᱤᱫ ᱫᱷᱟᱨᱮ ᱫᱚ ᱯᱩᱨᱟᱹ ᱢᱟᱱᱮ ᱯᱷᱟᱸᱠᱟ ᱜᱮᱭᱟ ᱟᱨᱠᱤ᱾ ᱚᱸᱰᱮ ᱫᱚ ᱰᱟᱭᱨᱮᱠᱴ ᱵᱚᱞᱚ ᱜᱟᱱᱚᱜᱼᱟ ᱩᱞ ᱵᱟᱜᱟᱱ ᱨᱮᱜᱮ, ᱟᱫᱚ ᱚᱱᱟ ᱫᱷᱟᱨᱮ ᱫᱚ ᱦᱚᱲ ᱫᱚ ᱵᱟᱝᱠᱚ ᱛᱟᱸᱦᱮᱱ ᱛᱮ
ᱟᱫᱚ ᱚᱱᱮ ᱚᱝᱠᱟ ᱚᱸᱰᱮ ᱫᱚ ᱵᱮᱯᱟᱨ ᱟᱠᱟᱱᱟ᱾ ᱟᱫᱚ ᱡᱟᱦᱟᱸ ᱥᱮᱫ ᱵᱟᱝᱠᱚ ᱛᱟᱸᱦᱮᱱ ᱚᱱᱛᱮ ᱫᱚ ᱟᱫᱚ ᱡᱚᱛᱚ ᱦᱚᱲ ᱜᱮᱠᱚ ᱪᱟᱞᱟᱜ ᱟᱠᱚ ᱩᱞ ᱠᱩ ᱛᱤᱭᱟᱹᱜ ᱟᱜᱩ ᱠᱚᱣᱟ ᱠᱚ ᱚᱱᱛᱮ ᱠᱷᱚᱱᱟᱜ ᱜᱮ᱾
ᱟᱪᱪᱷᱟ ᱚᱱᱟ ᱚᱱᱟ ᱩᱞ ᱚᱱᱟ ᱚᱱᱟ ᱩᱞ ᱵᱟᱜᱟᱱ ᱫᱚ ᱤᱭᱟᱹ ᱛᱟᱦᱞᱮ ᱚᱱᱟ ᱫᱚ ᱢᱟᱱᱮ ᱯᱚᱧᱪᱟᱭᱮᱛ ᱠᱷᱚᱱ ᱜᱮᱠᱚ ᱟᱫᱚ ᱦᱚᱲ ᱠᱚ ᱫᱚᱦᱚ ᱠᱟᱜ ᱠᱚᱣᱟ ᱫᱮᱠᱷᱟ ᱥᱚᱱᱟᱭ ᱞᱟᱹᱜᱤᱫ᱾
ᱦᱮᱸ ᱦᱮᱸ ᱦᱮᱸ ᱩᱞ ᱵᱟᱜᱟᱱ ᱫᱚ ᱚᱱᱟ ᱯᱚᱧᱟᱭᱮᱛ ᱠᱷᱚᱱᱟᱜ ᱜᱮᱠᱚ ᱫᱚᱦᱚ ᱟᱠᱟᱫ ᱠᱚᱣᱟ᱾ ᱟᱫᱚ ᱡᱟᱦᱟᱸᱭ ᱚᱱᱮ ᱥᱮᱫᱟᱭ ᱠᱷᱚᱱᱟᱜ ᱢᱮᱱᱟᱜ ᱠᱟᱜ ᱠᱚᱣᱟ ᱠᱤᱪᱷᱩ ᱦᱚᱲ ᱫᱚ ᱩᱼᱼ ᱩᱱᱠᱩ ᱫᱚ ᱚᱱᱟ ᱩᱞ ᱵᱟᱜᱟᱱ ᱜᱮᱠᱚ ᱧᱮᱞ ᱵᱟᱲᱟᱭ ᱟᱠᱚ᱾
ᱟᱪᱪᱷᱟ ᱚᱱᱟ ᱤᱭᱟᱹ ᱫᱚ ᱛᱟᱦᱚᱞᱮ ᱦᱮᱸ ᱟᱠᱠᱷᱨᱤᱧ ᱠᱚᱫᱚ ᱛᱟᱦᱚᱞᱮ ᱚᱱᱟ ᱫᱚ ᱟᱠᱟ ᱨᱮᱠᱚ ᱟᱠᱷᱨᱤᱧᱮᱜᱼᱟ?
ᱟᱠᱷᱨᱤᱧ ᱫᱚ ᱚᱱᱼᱼ ᱚᱱᱠᱟ ᱩᱱᱠᱩᱣᱟᱜ ᱪᱮᱫᱠᱟ ᱵᱚᱞᱮ ᱤᱭᱟᱹ ᱢᱮᱱᱟᱜ ᱠᱟᱜ ᱛᱟᱠᱚᱣᱟ ᱢᱟᱱᱮ ᱡᱳᱜᱟᱡᱳᱜᱽ ᱟᱫᱚ ᱩᱞ ᱫᱚ ᱵᱷᱟᱜᱮ ᱜᱮ ᱠᱚ ᱟᱠᱷᱨᱤᱧ ᱛᱮ ᱩᱞ ᱱᱚᱣᱟ ᱥᱟᱱᱟᱠᱷᱟ ᱨᱮᱱᱟᱜ ᱩᱞ ᱫᱚ ᱡᱟᱦᱟᱸ ᱛᱤᱱᱟᱹᱜ ᱞᱟᱹᱴᱩ ᱢᱮᱱᱟᱜ ᱟᱠᱟᱫᱟ ᱦᱟᱸᱜ ᱚᱱᱟ ᱵᱟᱜᱟᱱ ᱱᱟᱜ ᱡᱚᱛᱚ ᱜᱩᱞ ᱜᱮᱠᱚ ᱟᱠᱷᱨᱤᱧ ᱛᱮ, ᱟᱨ ᱱᱤᱭᱟᱹ ᱫᱷᱟᱣ ᱦᱚᱸ ᱵᱷᱟᱜᱤ ᱜᱮᱠᱚ ᱟᱠᱷᱨᱤᱧ ᱟᱠᱟᱫᱟ᱾ ᱯᱨᱟᱭ ᱜᱟᱹᱰᱤ ᱜᱟᱹᱰᱤ ᱩᱞ ᱠᱚ ᱟᱠᱷᱨᱤᱧ ᱟᱠᱟᱫᱟ ᱦᱟᱸᱜ᱾ ᱟᱫᱚ ᱚᱱᱟ ᱠᱚᱫᱚ ᱡᱟ ᱯᱚᱯᱷᱤᱴ ᱟᱠᱚ ᱱᱤᱡᱮᱨ ᱢᱚᱫᱽᱫᱷᱮ ᱨᱮᱜᱮ᱾
ᱦᱩᱸ ᱟᱪᱷᱟ ᱚᱱᱟ ᱚᱱᱟ ᱜᱰᱤ ᱵᱚᱞᱚᱱ ᱜᱮᱭᱟ ᱚᱱᱟ ᱞᱳᱨᱤ ᱠᱚ ᱚᱸᱰᱮ?
ᱞᱳᱨᱤ ᱠᱚᱫᱚ ᱵᱟᱝ ᱵᱚᱞᱚᱱ ᱨᱮᱦᱚᱸ ᱚᱱᱟ ᱪᱷᱳᱴᱳ ᱛᱤ ᱠᱚᱛᱮ ᱜᱮᱠᱚ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱚᱱᱟ ᱠᱚᱛᱮ ᱜᱮᱠᱚ
ᱪᱮᱫᱼᱪᱮᱫ ᱞᱮᱠᱟ ᱫᱟᱢ ᱚᱱᱛᱮ ᱫᱚ ᱩᱞ ᱠᱚ?
ᱩᱞ ᱠᱚ ᱚᱱᱟ ᱠᱮᱡᱤ ᱨᱮ ᱯᱨᱟᱭ ᱱᱤᱛᱚᱜ ᱫᱚ ᱠᱚᱢ ᱟᱠᱟᱱᱟ ᱛᱚ ᱪᱚᱞᱞᱤᱥ ᱴᱟᱠᱟ ᱦᱮᱸ ᱮᱱᱠᱟ ᱪᱚᱞᱞᱤᱥ ᱴᱟᱠᱟ ᱯᱚᱸᱭᱛᱟᱞᱞᱤᱥ ᱴᱟᱠᱟ ᱯᱚᱧᱪᱟᱥ ᱴᱟᱠᱟ ᱡᱳᱨ
ᱦᱮᱸ ᱟᱞᱮᱥᱮᱫ ᱢᱟ ᱩᱞ ᱨᱮᱱᱟᱜ ᱫᱟᱢ ᱫᱚ ᱟᱹᱰᱤ ᱡᱟᱹᱥᱛᱤ ᱜᱮᱫᱚ ᱢᱤᱫᱽᱥᱚ ᱴᱟᱠᱟ ᱠᱤᱞᱳ ᱟᱥᱤ ᱴᱟᱠᱟ ᱦᱮᱸ ᱦᱮᱸ ᱫᱚᱢᱮ ᱜᱮ
ᱫᱚ ᱫᱚᱢᱮ ᱜᱮ ᱛᱟᱦᱮᱸ ᱠᱟᱱᱟ ᱢᱤᱫ ᱡᱚᱠᱷᱚᱡ ᱫᱚ ᱯᱨᱟᱭ ᱚᱱᱠᱟ ᱜᱮ ᱛᱟᱦᱮᱸ ᱠᱟᱱᱟ, ᱮᱠᱥᱚ ᱪᱮᱛᱟᱱ ᱨᱮᱜᱮ ᱛᱟᱦᱮᱸ ᱠᱟᱱᱟ᱾
ᱛᱟᱦᱮᱸ ᱠᱟᱱᱟ ᱦᱳᱭ ᱫᱟᱢᱠᱟ ᱜᱮ ᱟᱨ ᱟᱢᱵᱟᱵᱚᱛᱤ ᱢᱟ ᱟᱨᱦᱚᱸ ᱞᱟᱹᱞᱟᱹᱭ ᱵᱟᱝ ᱦᱩᱭᱩᱜᱼᱟ ᱰᱮᱲᱥᱚ ᱴᱟᱠᱟ
ᱦᱳᱭ ᱦᱳᱭ ᱦᱳᱭ ᱦᱳᱭ ᱟᱢᱵᱟᱵᱚᱛᱤ ᱨᱮᱫᱚ ᱫᱟᱢ ᱠᱟᱹᱴᱤᱡ ᱪᱚᱲᱟ ᱧᱚᱜ ᱞᱮᱱᱟ᱾ ᱦᱮᱸ ᱟᱨ ᱱᱤᱛᱚᱜ ᱫᱚ ᱚᱱᱟ ᱪᱚᱞᱞᱤᱥ ᱴᱟᱠᱟ ᱯᱚᱸᱭᱛᱟᱞᱞᱤᱥ ᱴᱟᱠᱟ ᱛᱮᱜᱮ ᱧᱟᱢᱚᱜ ᱠᱟᱱᱟ᱾
ᱦᱳᱭ ᱟᱫᱚ ᱱᱤᱛᱚᱜ ᱫᱟᱨᱮ ᱨᱮᱭᱟᱜ ᱡᱷᱚᱛᱚ ᱫᱮᱥᱤ ᱩᱞ ᱠᱚ ᱚᱸᱰᱳᱜ ᱟᱠᱟᱱᱟ ᱛᱚ
ᱦᱮᱸᱻᱦᱮᱸᱻ
ᱛᱟᱦᱚᱞᱮ ᱮᱸ ᱛᱟᱦᱚᱞᱮ ᱟᱫᱚ, ᱟᱫᱚ ᱚᱱᱟ ᱠᱷᱟᱹᱛᱤᱨ ᱟᱫᱚ ᱫᱟᱢ ᱫᱚ ᱟᱫᱚ ᱠᱚᱢ ᱜᱮᱭᱟ ᱱᱤᱛᱳᱜ ᱫᱚ᱾
ᱦᱮᱸ
ᱟᱨ ᱛᱟᱦᱞᱮ ᱵᱟᱹᱭᱦᱟᱹᱲ ᱠᱚᱨᱮ ᱦᱟᱹᱠᱩ ᱠᱚᱠᱚ ᱧᱟᱢᱚᱜ ᱠᱟᱱᱟ ᱥᱮ ᱵᱟᱝ?
ᱦᱮᱸ ᱧᱟᱢᱚᱜ ᱠᱟᱱ ᱜᱮᱭᱟ ᱠᱚ ᱵᱟᱹᱭᱦᱟᱹᱲ ᱠᱚᱨᱮ ᱫᱚ ᱠᱟᱡᱟᱠ ᱜᱮ ᱦᱟᱹᱠᱩ ᱫᱚ ᱢᱮᱱᱟᱜᱼᱼ ᱠᱚᱣᱟ ᱱᱚᱣᱟ ᱠᱚᱨᱮ ᱫᱚ, ᱟᱫᱚ ᱵᱟᱨᱯᱮ ᱫᱤᱱ ᱥᱟᱵ ᱵᱟᱲᱟ ᱫᱚᱞᱮ ᱥᱟᱵ ᱵᱟᱲᱟ ᱠᱮᱫ ᱠᱚ ᱜᱮᱭᱟ᱾ ᱡᱟᱦᱟᱸᱜᱮ ᱚᱸᱰᱟ ᱚᱲᱮᱡ ᱠᱮᱹᱡᱤ ᱜᱟᱱ ᱫᱚᱞᱮ ᱧᱟᱢ ᱞᱮᱫ ᱠᱚᱣᱟ, ᱢᱤᱫ ᱠᱮᱡᱤ ᱜᱟᱱ ᱫᱚ᱾
ᱪᱤᱞᱤ ᱦᱟᱹᱠᱩ ᱪᱤᱞᱤ ᱦᱟᱹᱠᱩᱮᱯ ᱪᱤᱞᱤ ᱦᱟᱹᱠᱩ ᱵᱤᱥᱤ ᱠᱚ ᱧᱟᱢᱚᱜ ᱠᱟᱱᱟ ᱚᱱᱛᱮ ᱫᱚ?
ᱱᱚᱛᱮ ᱫᱚ ᱩᱱᱠᱩ ᱯᱩᱴᱷᱤ ᱰᱟᱹᱲᱠᱟ ᱠᱚᱜᱮ ᱠᱚ ᱵᱤᱥᱤ ᱠᱚ ᱧᱟᱢᱚᱜᱼᱼ ᱚᱱᱟ ᱯᱩᱴᱷᱤ ᱫᱟᱹᱲᱤ ᱠᱮᱭᱟ ᱟᱨ ᱩᱱᱠᱩᱫ ᱛᱮᱞᱟ ᱯᱮᱭᱟ ᱠᱟᱹᱴᱤᱡ ᱡᱟᱦᱟᱸᱭ ᱠᱩᱠᱩ ᱚᱱᱟ ᱜᱟᱹᱰᱭᱟᱹ ᱠᱷᱚᱱᱟᱜ ᱠᱚ ᱩᱰᱩᱠ ᱵᱟᱲᱟᱣ ᱠᱟᱱᱟᱭ ᱤᱱᱠᱩ ᱜᱮ ᱦᱮᱭ ᱦᱮᱭ ᱤᱱᱠᱩ ᱠᱟᱜᱮ᱾ ᱦᱮᱸ ᱡᱚᱢ ᱵᱟᱲᱟ ᱦᱩᱭᱮᱱ ᱜᱮᱭᱟ ᱵᱷᱟᱜᱤ ᱜᱮ ᱟᱨ ᱱᱚᱰᱮ ᱫᱚ ᱢᱤᱫ ᱢᱤᱫᱴᱟᱝ ᱚᱱᱟ ᱵᱤᱨᱟᱴ ᱢᱤᱫᱴᱟᱝ ᱫᱟᱨᱦᱟ ᱢᱮᱱᱟᱜ ᱠᱟᱫᱟ
ᱟᱪᱷᱟ ᱚᱱᱟ ᱤᱭᱟᱹ ᱨᱮᱱᱟᱜ ᱜᱟᱰᱟ ᱥᱮ ᱚᱱᱟ ᱫᱚ ᱱᱟᱹᱭ ᱨᱮᱱᱟᱜ
ᱚᱱᱟ ᱫᱚ ᱢᱟᱱᱮ ᱢᱮᱱ ᱜᱟᱱᱚᱜᱼᱟ ᱚᱸᱰᱮ ᱫᱚ ᱢᱤᱫᱴᱮᱱ ᱠᱷᱟᱫᱟᱱ ᱞᱮᱠᱟᱱ ᱤᱭᱟᱹ ᱠᱟᱱᱟ ᱟᱨᱠᱤ ᱚᱸᱰᱮ ᱫᱚ ᱚᱱᱟ ᱫᱟᱜ ᱟᱨᱠᱤ ᱫᱚᱢᱮ ᱡᱚᱢᱟᱣ ᱠᱟᱱᱟ ᱥᱮᱫᱟᱭ ᱫᱚ ᱚᱸᱰᱮ ᱫᱚ ᱯᱩᱨᱟᱹ ᱢᱟᱴ ᱛᱟᱦᱮᱸ ᱠᱟᱱᱟ ᱢᱟᱴ ᱡᱟᱦᱟᱸ ᱠᱚ ᱪᱟᱥᱚᱜ ᱠᱟᱱ ᱛᱟᱦᱮᱱᱟ ᱠᱚ ᱦᱮᱸ, ᱟᱫᱚ ᱢᱤᱫ ᱫᱷᱟᱨᱮ ᱚᱱᱟ ᱦᱟᱥᱟ ᱩᱵ ᱩᱵ ᱛᱮᱠᱩ ᱳᱭ ᱤᱭᱟᱹ ᱮᱠᱫᱚᱢ ᱠᱩ ᱰᱷᱤᱯᱤ ᱪᱟᱵᱟ ᱠᱮᱫᱟ ᱟᱫᱚ ᱚᱱᱛᱮ ᱫᱟᱜ ᱵᱟᱝ ᱛᱟᱵᱚᱜ ᱨᱮᱱᱟᱜ ᱡᱟᱭᱜᱟ ᱛᱟᱦᱚᱞᱮ ᱵᱟᱹᱱᱩᱜ ᱠᱟᱫᱟ ᱟᱫᱚ ᱡᱟ ᱫᱟᱜ ᱚᱸᱰᱮ ᱱᱤᱛᱚᱜ ᱩᱸᱜ ᱯᱮᱨᱮᱡ ᱪᱟᱵᱟᱣ ᱠᱟᱱᱟ ᱴᱚᱢᱵᱷᱟᱣ ᱠᱟᱱᱟ ᱚᱱᱟ ᱴᱚᱢᱵᱷᱟᱣ ᱴᱚᱢᱵᱷᱟᱣ ᱛᱮ ᱱᱤᱛᱚᱜ ᱫᱚ ᱵᱤᱨᱟᱴ ᱫᱟᱨᱦᱟ ᱵᱮᱱᱟᱣ ᱠᱟᱱᱟ ᱚᱸᱰᱮ ᱫᱚ
ᱚ ᱟᱪᱷᱟ ᱪᱷᱟ ᱪᱷᱟ᱾
ᱦᱮᱸ ᱟᱫᱚ ᱮᱠᱷᱚᱱ ᱫᱚ ᱯᱨᱟᱭ ᱫᱚᱥ ᱵᱚᱪᱷᱚᱨᱚ ᱵᱟᱨᱚ ᱵᱚᱪᱷᱚᱨ ᱜᱟᱱ ᱦᱩᱭᱩᱜ ᱠᱟᱱᱟ ᱟᱫᱚ, ᱚᱱᱟ ᱫᱚᱥ ᱵᱚᱪᱷᱚᱨ ᱵᱟᱨᱚ ᱵᱚᱪᱷᱚᱨ ᱨᱮ ᱡᱟ ᱦᱟᱹᱠᱩ ᱠᱚ ᱚᱸᱰᱮ ᱠᱚ ᱦᱟᱨᱟᱣ ᱠᱟᱱ ᱱᱤᱛᱚᱜ ᱚᱸᱰᱮ ᱫᱚ ᱯᱨᱚᱪᱩᱨ ᱱᱤᱛᱚᱜ ᱫᱚᱠᱩ ᱦᱟᱹᱠᱩ ᱟᱠᱟᱱᱟ ᱟᱨᱠᱤ᱾
ᱟᱪᱷᱟ ᱟᱪᱷᱟ ᱚᱱᱟ ᱫᱚ ᱚᱱᱟ ᱫᱚᱦᱚ ᱫᱚᱦᱚ ᱛᱮᱜᱮ ᱚᱱᱟ ᱫᱚ ᱜᱟᱹᱰᱭᱟᱹ ᱛᱮᱭᱟᱨᱮᱱᱟ ᱟᱨᱠᱤ ᱯᱩᱠᱷᱨᱤ ᱞᱮᱠᱟ
ᱦᱮᱸ ᱦᱮᱸ ᱦᱮᱸ ᱚᱱᱟ ᱦᱚᱸ ᱵᱤᱥᱟᱞ ᱞᱟᱹᱴᱩ ᱡᱟᱭᱜᱟ ᱱᱤᱭᱟᱹ ᱢᱮᱱᱟᱜ ᱟᱠᱟᱫᱟ ᱯᱨᱟᱭ ᱯᱨᱟᱭ ᱫᱚᱥ ᱵᱟᱨᱚ ᱠᱟᱴᱷᱟ ᱡᱟᱭᱜᱟ ᱮ ᱫᱚᱥ ᱵᱟᱨᱚ ᱠᱟᱴᱷᱟ ᱞᱤᱝ ᱢᱮᱱᱫᱟ ᱫᱚᱥ ᱵᱟᱨᱚ ᱵᱤᱜᱷᱟ ᱡᱟᱭᱜᱟ ᱨᱮ ᱢᱮᱱᱟᱜ ᱠᱟᱫᱟ ᱫᱚᱥ ᱵᱟᱨᱚ ᱵᱤᱜᱷᱟ ᱨᱮ
ᱦᱚᱸ ᱦᱚᱸ ᱟᱫᱚ ᱟᱹᱰᱤ ᱢᱟᱨᱟᱝ ᱡᱟᱭᱜᱟ ᱛᱚ
ᱦᱮᱸ ᱦᱮᱸ ᱦᱮᱸ᱾
ᱦᱮᱸ ᱛᱟᱦᱚᱞᱮ ᱫᱚ ᱚᱱᱟ ᱚᱱᱟ ᱫᱚ ᱫᱷᱚᱛᱚᱲᱟ ᱮ ᱫᱷᱚᱛᱚ ᱠᱩ ᱥᱟᱵ ᱫᱟᱲᱮᱭᱟ ᱠᱩᱣᱟ ᱚᱸᱰᱮ ᱦᱟᱹᱠᱩ ᱫᱚ
ᱦᱮᱸ ᱦᱮᱸ ᱚᱸᱰᱮ ᱫᱚ ᱡᱟᱦᱟᱸᱭ ᱜᱮ ᱪᱟᱞᱟᱣ ᱞᱮᱱ ᱠᱷᱟᱡ ᱜᱮ ᱟᱫᱚ ᱚᱸᱰᱮ ᱦᱚᱸ ᱩᱸᱜ ᱥᱟᱵ ᱠᱩᱜᱮᱭᱟᱞᱮ ᱥᱟᱵ ᱫᱚ ᱱᱤᱭᱟᱹ ᱫᱷᱟᱣ ᱜᱮ ᱠᱷᱩᱵ ᱮᱠᱴᱟ ᱦᱟᱸᱜ ᱵᱟᱞᱮ ᱪᱟᱞᱟᱣ ᱠᱟᱱᱟ ᱥᱟᱵ ᱟᱫᱚ ᱚᱱᱮ ᱵᱚᱪᱷᱚᱨ ᱨᱮ ᱢᱤᱫ ᱫᱷᱟᱣ ᱦᱟᱱᱮ ᱞᱮ ᱪᱟᱞᱟᱣ ᱞᱮᱱᱟ, ᱢᱚᱴᱟᱢᱩᱴᱤ ᱯᱨᱟᱭ ᱫᱩᱢᱟᱥ ᱜᱟᱱ ᱦᱩᱭᱱᱟ ᱩᱱ ᱡᱚᱠᱷᱟᱡ ᱠᱟᱡᱟᱠ ᱢᱚᱴᱟᱢᱩᱴᱤ ᱟᱴ ᱠᱮᱡᱤ ᱱᱚ ᱠᱮᱡᱤ ᱜᱟᱱ ᱞᱮ ᱥᱟᱵ ᱞᱮᱫ ᱠᱚᱣᱟ ᱦᱮᱸ ᱦᱮᱸ ᱦᱮᱸ ᱮᱸᱫ ᱟᱨ ᱞᱟᱦᱟ ᱫᱷᱟᱣ ᱫᱚ ᱢᱚᱴᱟᱢᱩᱴᱤ ᱵᱷᱟᱹᱞᱤ ᱜᱮᱞᱮ ᱥᱟᱵ ᱟᱠᱟᱫ ᱠᱩ ᱛᱟᱦᱮᱱᱟ, ᱟᱫᱚ ᱚᱸᱰᱮ ᱫᱚ ᱮᱢᱚᱱ ᱞᱟᱹᱴᱩ ᱞᱟᱹᱴᱩ ᱦᱟᱹᱠᱩ ᱢᱮᱱᱟᱜ ᱠᱩᱣᱟ ᱯᱨᱟᱭ ᱩᱱᱠᱩ ᱨᱩᱭ ᱠᱟᱛᱞᱟ ᱩᱝᱠᱩ ᱦᱟᱹᱠᱩ ᱠᱩᱫᱚ ᱯᱨᱟᱭ ᱫᱚᱥ ᱠᱮᱡᱤ ᱪᱮᱛᱟᱱ ᱨᱮᱱ ᱢᱮᱱᱟᱜ ᱠᱚᱣᱟ ᱮᱠᱮᱱ
ᱵᱟᱵᱟᱨᱮ ᱛᱟᱦᱚᱞᱮ ᱫᱚ ᱟᱹᱰᱤ ᱢᱟᱨᱟᱝ ᱦᱟᱹᱠᱩ ᱛᱚ ᱚᱸᱰᱮ ᱫᱚ
ᱦᱮᱸ ᱦᱮᱸ ᱦᱮᱸ
ᱛᱟᱦᱞᱮ ᱥᱟᱯ ᱛᱚ ᱟᱹᱰᱤ ᱤᱭᱟᱹ ᱵᱚᱲᱚ ᱡᱟᱞ ᱯᱮ ᱤᱫᱤ ᱠᱟᱜᱼᱟ ᱛᱚ
ᱦᱩᱸ ᱦᱩᱸ ᱞᱟᱹᱴᱩ ᱮᱠᱫᱚᱢ ᱟᱹᱰᱤ ᱞᱟᱹᱴᱩ᱾
ᱞᱟᱹᱴᱩ ᱡᱟᱞ ᱯᱮ ᱜᱚᱦᱚ ᱜᱚᱦᱚᱲᱟᱯᱮ ᱥᱮ ᱚᱱᱟ
ᱦᱮᱸ ᱦᱮᱸ ᱦᱮᱸ ᱦᱮᱸ ᱦᱮᱸ ᱦᱮᱸ ᱦᱮᱸᱜ ᱚᱱᱟ ᱫᱚ ᱞᱟᱹᱴᱩ ᱡᱟᱨ, ᱚᱨ ᱦᱩᱭᱩᱜᱼᱟ ᱤᱭᱮ ᱟᱫᱚ ᱚᱱᱟ ᱨᱮᱜᱮ ᱡᱟᱜᱮ ᱠᱚ ᱞᱟᱜᱟᱜ ᱠᱷᱟᱡ ᱠᱚ ᱞᱟᱜᱟᱜ ᱜᱮᱭᱟ ᱠᱚ ᱞᱟᱦᱟ ᱫᱷᱟᱣ ᱫᱚ ᱢᱤᱫᱴᱟᱝ ᱞᱮ ᱧᱟᱢ ᱞᱮᱫ ᱤᱭᱟᱜ ᱯᱨᱟᱭ ᱵᱟᱨᱚ ᱠᱮᱡᱤ ᱥᱟᱭᱤᱡᱽ ᱨᱮᱱ ᱞᱮ ᱧᱟᱢ ᱞᱮᱫᱮᱭᱟ
ᱵᱟᱨᱚ ᱥᱟᱭᱤᱡᱽ ᱵᱟᱨᱚ ᱠᱮᱡᱤ ᱢᱟᱱᱮ ᱟᱹᱰᱤ ᱢᱟᱨᱟᱝ ᱦᱟᱹᱠᱩ ᱛᱚ ᱢᱤᱫᱴᱟᱝ ᱮ ᱢᱤᱫᱴᱟᱝ ᱢᱤᱱᱤᱢᱟᱢ ᱢᱤᱫᱴᱟᱝ ᱳᱭ ᱛᱤᱱ ᱪᱟᱨ ᱵᱚᱪᱷᱚᱨᱮᱱᱤᱡ ᱜᱤᱫᱽᱨᱟᱹᱥ
ᱦᱳᱭ ᱦᱳᱭ ᱦᱳᱭ ᱦᱮᱜ ᱦᱮᱸ ᱟᱹᱰᱤ ᱢᱟᱨᱟᱝ ᱜᱮ ᱟᱨ ᱩᱱᱠᱩ ᱥᱳᱞ ᱦᱟᱹᱠᱩ ᱠᱚ ᱦᱮᱸ ᱩᱱᱠᱩ ᱠᱚᱫᱚ ᱯᱨᱟᱭ ᱢᱮᱱᱟᱜ ᱠᱚᱣᱟ ᱟᱲᱟᱭ ᱠᱮᱡᱤ ᱛᱤᱱ ᱠᱮᱡᱤ ᱥᱟᱭᱤᱡ ᱨᱮᱱ ᱯᱨᱟᱭ ᱢᱮᱱᱟᱜ ᱠᱚᱣᱟ, ᱯᱮᱭᱟ ᱩᱱᱠᱩ ᱫᱚᱞᱤᱧ ᱧᱟᱢ ᱟᱠᱟᱫ ᱠᱩ ᱛᱟᱦᱮᱱᱟ
ᱦᱩᱸ ᱥᱳᱞᱦᱟᱠᱩ ᱫᱚ ᱵᱷᱟᱜᱮ ᱠᱚ ᱥᱤᱵᱤᱞ ᱞᱟ ᱠᱚ?
ᱦᱮᱸ
ᱫᱤᱞᱠᱟᱹ ᱵᱟᱨᱮ ᱡᱤᱞ ᱯᱤᱥ ᱞᱮᱠᱟ ᱵᱟᱨᱮ ᱦᱩ ᱛᱷᱚᱨ ᱟᱯᱮ ᱤᱭᱟᱹ ᱫᱚ ᱤᱭᱟᱹ ᱫᱚ ᱢᱮᱱᱟᱜ-ᱟ ᱥᱮ ᱵᱟᱝ ᱟ ᱤᱭᱟᱹ ᱠᱚᱫᱚ ᱱᱟᱹᱭ ᱜᱟᱰᱟ ᱠᱚᱫᱚ
ᱱᱟᱹᱭ ᱜᱟᱰᱟ ᱠᱚᱫᱚ ᱢᱮᱱᱟᱜ ᱜᱮᱭᱟ ᱱᱟᱹᱭ ᱜᱟᱰᱟ ᱫᱚ ᱱᱚᱸᱰᱮ ᱥᱩᱨ ᱨᱮᱫᱚ ᱫᱟᱢᱳᱫᱚᱨ ᱢᱮᱱᱟᱜ ᱠᱟᱫᱟ ᱟᱨ ᱟᱨ ᱜᱟᱰᱟ ᱫᱚ ᱮᱢᱱᱤ ᱱᱚᱣᱟ ᱟᱹᱛᱩ ᱯᱟᱥᱮ ᱨᱮᱜᱮ ᱢᱮᱱᱟᱜ ᱠᱟᱫᱟ ᱢᱤᱫᱴᱟᱝ ᱚᱱᱟ ᱫᱚ ᱥᱤᱝᱜᱟᱨᱚᱱ ᱠᱚ ᱢᱮᱛᱟᱜ ᱠᱟᱱᱟ ᱦᱮᱸ ᱟᱫᱚ ᱚᱱᱟ ᱜᱟᱰᱟ ᱨᱮᱦᱚᱸ ᱟᱹᱰᱤ ᱟᱹᱰᱤ ᱠᱟᱡᱟᱠ ᱠᱚ ᱦᱟᱹᱠᱩ ᱜᱮᱭᱟ ᱠᱚ ᱚᱱᱟ ᱜᱟᱰᱟ ᱨᱮᱦᱚᱸ ᱦᱟᱹᱠᱩ ᱫᱚᱞᱮ ᱥᱟᱵ ᱵᱟᱲᱟ ᱠᱚᱜᱮᱭᱟ, ᱟᱫᱚ ᱱᱮᱥ ᱫᱚ ᱵᱟᱝ ᱪᱟᱞᱟᱦᱟᱣ ᱦᱩᱭ ᱟᱠᱟᱱᱟ ᱦᱟᱸᱜ
ᱚᱸ ᱵᱟᱝ ᱟᱫᱚ ᱟᱞᱮᱫᱚ ᱵᱟᱝ ᱫᱟᱜ ᱫᱟᱢᱳᱫᱚᱨ ᱫᱚᱞᱮ ᱟᱞᱮ ᱦᱚᱸᱞᱮ ᱪᱟᱞᱟᱜ ᱜᱮᱭᱟ ᱜᱚᱡ ᱜᱩᱨᱩᱜ ᱜᱚᱡ ᱜᱩᱨ ᱠᱚᱨᱮ ᱪᱟᱞᱟᱜ ᱫᱚ ᱦᱩᱭᱩᱜ ᱜᱮᱭᱟ ᱟᱨ ᱦᱩ ᱫᱟᱢᱳᱫᱚᱨ ᱱᱟᱹᱭ ᱜᱟᱰᱟ ᱢᱟ ᱡᱟᱝ ᱵᱟᱦᱟ ᱵᱷᱟᱥᱟ ᱠᱚ ᱪᱟᱞᱟᱱᱟ ᱡᱟᱦᱟᱸ ᱚᱱᱟ ᱰᱮᱢ ᱢᱮᱱᱟᱜ ᱫᱚ ᱡᱟᱦᱟᱸ ᱨᱮ
ᱟᱪᱷᱟ ᱟᱪᱷᱟ ᱦᱮᱸ ᱦᱮᱸ
ᱚᱸᱰᱮ ᱜᱮᱠᱚ ᱪᱟᱞᱟᱜ ᱜᱮᱭᱟ ᱟᱨᱠᱤ ᱟᱞᱮ ᱨᱮᱱ ᱦᱚᱸ
ᱟᱸ ᱟᱪᱷᱟ ᱟᱪᱷᱟ
ᱦᱩᱸ ᱡᱟᱦᱟᱸᱭ ᱠᱚ ᱫᱟᱲᱮᱭᱟᱜ-ᱟ ᱚᱸᱰᱮ ᱠᱚ ᱪᱟᱞᱟᱜ-ᱟ ᱡᱟᱦᱟᱸᱭ ᱵᱟᱝᱠᱚ ᱫᱟᱲᱮᱭᱟᱜᱼᱟ ᱟᱞᱮ ᱚᱸᱰᱮ ᱥᱩᱨ ᱨᱮ ᱢᱤᱫ ᱢᱤᱫᱴᱟᱝ ᱱᱟᱹᱭ ᱢᱮᱱᱟᱜ ᱠᱟ ᱠᱚᱨᱥᱛᱷᱟᱱ, ᱠᱚᱝᱥᱟ ᱵᱚᱛᱤ ᱱᱟᱹᱭ
ᱦᱳᱭ ᱜᱚᱢᱠᱮ ᱮᱜᱟᱨᱚ ᱢᱤᱱᱤᱴ ᱦᱩᱭᱱᱟ ᱴᱷᱤᱠ ᱟᱪᱷᱮ ᱦᱮᱸ ᱢᱟ ᱛᱟᱦᱚᱞᱮ ᱤᱱᱠᱟᱹᱜᱮ᱾ ᱢᱟ ᱛᱟᱦᱚᱞᱮ ᱡᱚᱦᱟᱨ ᱦᱮᱸ ᱦᱮᱸ